ᱦᱮᱞᱳ᱾
ᱦᱮᱞᱳ᱾
ᱦᱮᱸᱜ ᱜᱚᱢᱠᱮ ᱡᱚᱦᱟᱨ ᱜᱮ᱾
ᱡᱚᱦᱟᱨ ᱜᱮ ᱥᱟᱹᱜᱩᱱ ᱥᱮᱛᱟᱜ ᱾
ᱦᱮᱸ
ᱪᱮᱜ ᱵᱤᱱ ᱪᱤᱠᱟᱹᱭᱟ?
ᱪᱮᱫᱽ ᱦᱚᱸ ᱵᱟᱝ᱾
ᱦᱮᱸ ᱟᱪᱪᱷᱟ ᱱᱟᱯᱟᱭ ᱜᱮᱛᱚ ᱚᱲᱟᱜ ᱠᱚᱨᱮ?
ᱦᱚᱸ ᱱᱟᱯᱟᱭ ᱵᱟᱲᱟ ᱜᱮ᱾
ᱦᱚᱸ᱾ ᱫᱟᱜ ᱡᱟᱹᱨᱤ ᱠᱚ ᱪᱤᱠᱟ ᱦᱩᱭᱩᱜ ᱠᱟᱱᱟ ᱚᱱᱛᱮ?
ᱫᱟᱜ ᱡᱟᱹᱲᱤ ᱠᱚᱢᱟ ᱩᱸ ᱵᱟᱨᱥᱤᱧ ᱜᱟᱱ ᱦᱩᱭᱱᱟ ᱵᱟᱭ ᱡᱟᱹᱲᱤᱭ ᱠᱟᱜ-ᱟ᱾
ᱦᱮᱸ ᱱᱚᱛᱮ ᱦᱚᱸ ᱚᱱᱠᱟ ᱜᱮ᱾
ᱦᱮᱸ ᱛᱚ᱾
ᱫᱟᱜ ᱠᱟᱜᱼᱟ᱾ ᱚ ᱨᱚᱦᱚᱭ ᱮᱛᱚᱦᱚᱵ ᱠᱮᱫᱟᱯᱮᱥᱮ ᱵᱟᱝ?
ᱵᱟᱹᱞᱤᱧ ᱟᱸᱡᱚᱢ ᱞᱮᱜᱼᱟ᱾
ᱦᱳᱲᱚ ᱨᱚᱦᱚᱭ ᱮᱛᱚᱦᱚᱵ ᱦᱳᱭ ᱠᱮᱫᱟᱵᱤᱱ ᱥᱮ ᱵᱟᱝ?
ᱦᱮᱸ ᱮᱛᱚ ᱮᱛᱚᱦᱚᱵ ᱦᱩᱭ ᱠᱟᱱ ᱜᱮᱭᱟ᱾
ᱚᱱᱛᱮ ᱫᱚ ᱢᱟᱱᱮ ᱵᱟᱨ ᱫᱷᱟᱶ ᱪᱟᱥ ᱦᱳᱭᱳᱜ ᱜᱮᱭᱟ ᱥᱮ ᱪᱮᱫ ᱵᱚᱪᱷᱚᱨ ᱨᱮ?
ᱵᱟᱨ ᱫᱷᱟᱣ ᱫᱚ ᱵᱟᱝ ᱢᱤᱫ ᱫᱷᱟᱣ ᱜᱮ ᱦᱩᱭᱩᱜᱼᱟ᱾
ᱦᱩᱸ
ᱛᱚ ᱚᱠᱟ ᱴᱚᱴᱷᱟ ᱠᱚᱨᱮ ᱪᱚ ᱫᱟᱜ ᱠᱚ ᱛᱟᱦᱮᱸ ᱞᱮᱱᱠᱷᱟᱱ ᱢᱟ, ᱪᱟᱥᱮᱫ ᱜᱮᱭᱟ ᱠᱚ᱾
ᱢᱟᱱᱮ ᱫᱟᱜ ᱨᱮᱱᱟᱜ ᱮᱛᱚᱱ ᱫᱚ ᱤᱭᱟᱹ ᱫᱚ ᱵᱟᱹᱱᱩᱜᱼᱟ?
ᱦᱩᱸ?
ᱫᱟᱜ ᱨᱮᱱᱟᱜ ᱯᱨᱚᱵᱞᱮᱢ ᱫᱚ ᱛᱮᱢᱚᱱ ᱫᱚ ᱵᱟᱹᱱᱩᱜ ᱚᱱᱛᱮ
ᱵᱟᱹᱞᱤᱧ ᱟᱡᱚᱢᱞᱮᱜᱼᱟ
ᱞᱟᱹᱭ ᱮᱫᱟ ᱞᱤᱧ ᱡᱮ ᱫᱟᱜ ᱨᱮᱱᱟᱜ ᱯᱨᱚᱵᱞᱮᱢ ᱫᱚ ᱛᱮᱢᱚᱱ ᱫᱚ ᱵᱟᱱᱩᱜ ᱼᱟ ᱵᱟᱝ
ᱦᱚᱸ
ᱟᱭᱢᱟ ᱡᱟᱭᱜᱟ ᱥᱮᱫ ᱵᱚᱞᱮ ᱢᱟᱱᱮ ᱧᱮᱞ ᱠᱮᱜᱟᱞᱤᱧ ᱢᱟᱱᱮ ᱫᱟᱜ ᱨᱮᱱᱟᱜ ᱫᱚᱢᱮ ᱯᱨᱚᱵᱽᱞᱮᱢ ᱫᱟᱜ ᱠᱚᱭ ᱫᱟᱜ ᱧᱟᱢᱟ ᱚᱠᱚᱭ ᱠᱩᱸᱧ ᱫᱟᱜ ᱠᱷᱚᱱ ᱠᱚ ᱧᱩᱭᱮᱜᱼᱟ
ᱦᱮᱸ ᱦᱮᱸ
ᱦᱮᱸ ᱟᱹᱰᱤ ᱴᱷᱮᱱ ᱜᱮ ᱠᱷᱚᱵᱚᱨ ᱚᱱᱠᱟ ᱧᱟᱢ ᱞᱮᱱᱟ ᱛᱚ
ᱦᱩᱸ ᱦᱩᱸ
ᱛᱟᱦᱞᱮ ᱚᱱᱛᱮ ᱫᱚ ᱢᱟᱱᱮ ᱵᱤᱨ ᱮᱞᱟᱠᱟ ᱥᱮ ᱜᱚᱰᱟ
ᱦᱩᱸ ᱵᱤᱨ ᱦᱚᱸ ᱢᱮᱱᱟᱜ ᱠᱟᱜᱼᱟ ᱜᱚᱰᱟ ᱡᱟᱭᱜᱟ ᱦᱚᱸ
ᱛᱟᱦᱞᱮ ᱳᱫ ᱠᱚᱢᱟ ᱚᱢᱚᱱᱚᱜ ᱠᱟᱱᱟ ᱥᱮ ᱵᱟᱝ
ᱩᱫ ᱠᱚᱫᱚ ᱚᱢᱚᱱᱚᱜ ᱜᱮᱭᱟ
ᱦᱩᱸ
ᱦᱩᱸ
ᱱᱮᱛᱟᱨ ᱜᱮᱛᱚ ᱚᱢᱚᱱᱚᱜᱼᱟ ᱵᱟᱝ
ᱦᱚᱸ
ᱳᱫ ᱯᱩᱴᱠᱟᱹ ᱠᱚ ᱡᱚᱛᱚ ᱨᱚᱠᱚᱢ ᱜᱮ ᱚᱢᱚᱱᱚᱜᱼᱟ ᱡᱟᱹᱥᱛᱤ ᱪᱮᱫ ᱚᱢᱚᱱᱚᱜᱼᱟ ᱚᱱᱛᱮ
ᱵᱟᱹᱞᱤᱧ ᱟᱸᱡᱚᱢ ᱞᱮᱜᱼᱟ
ᱞᱟᱹᱭ ᱮᱫᱟᱞᱤᱧ ᱡᱟᱦᱟᱸ ᱢᱟᱱᱮ ᱵᱮᱥᱤ ᱪᱮᱫ ᱚᱢᱚᱱᱚᱜᱼᱟ ᱪᱮᱫ ᱳᱫ ᱚᱢᱚᱱᱚᱜ ᱜᱮᱭᱟ ᱚᱱᱛᱮ
ᱪᱮᱫ ᱚᱢᱚᱱᱚᱜ ᱜᱮᱭᱟ
ᱵᱮᱥᱤ ᱪᱮᱫ ᱳᱫ ᱚᱢᱚᱱᱚᱜᱼᱟ
ᱟᱪᱪᱷᱟ ᱪᱮᱫ ᱳᱫ ᱛᱚᱵᱮ ᱦᱟᱸᱜ ᱳᱫ ᱨᱮᱭᱟᱜ ᱧᱩᱛᱩᱢ ᱠᱚᱦᱚᱸ ᱵᱟᱹᱧ ᱵᱟᱲᱟᱭ ᱵᱟᱲᱟᱭ ᱜᱚᱫ ᱟᱠᱟᱜᱼᱟ ᱱᱟᱸᱜ ᱛᱚ ᱵᱟᱹᱧ ᱞᱟᱹᱭ ᱫᱟᱲᱮᱭᱟᱜᱼᱟ
ᱱᱚᱛᱮ ᱢᱟ ᱳᱫ ᱜᱮ ᱵᱟᱹᱱᱩᱜᱼᱟ
ᱚ
ᱟᱞᱮ ᱥᱮᱫ ᱫᱚ ᱢᱟᱱᱮ ᱟᱛᱳ ᱠᱚᱨᱮ ᱛᱚ ᱪᱟᱞᱟᱣ ᱵᱟᱝ ᱦᱩᱭ ᱟᱠᱟᱱᱟ
ᱦᱩᱸ
ᱟᱫᱚ ᱩᱱ ᱠᱚ ᱡᱚᱢ ᱛᱮᱢᱚᱱ ᱵᱟᱝ ᱦᱳᱭ ᱟᱠᱟᱱᱟ ᱵᱟᱡᱟᱨ ᱠᱚᱨᱮ ᱠᱚ ᱠᱩᱞᱤᱭᱟ ᱫᱚᱠᱟᱱ ᱠᱚ
ᱦᱮᱸ ᱛᱚ
ᱛᱟᱯᱚᱨ ᱚᱱᱮ ᱪᱮᱫ ᱩᱫ ᱠᱚ ᱚᱢᱚᱱᱚᱜ ᱫᱚ ᱞᱟᱹᱭ ᱫᱚᱠᱚ ᱦᱟᱱᱮ ᱠᱟᱴᱤᱡ ᱠᱟᱴᱤᱡ ᱚᱲᱟᱜ ᱰᱟᱨᱮ ᱫᱤᱜᱮ ᱦᱚᱸ ᱠᱟᱹᱴᱤᱡ ᱚᱢᱚ ᱱᱚᱜ ᱜᱮᱭᱟ ᱟᱨᱚ ᱚᱱᱟ ᱠᱚ ᱦᱩᱭᱩᱜ ᱜᱮᱭᱟ ᱥᱮ
ᱠᱟᱹᱴᱤᱡ ᱠᱟᱹᱴᱤᱡ ᱡᱚ ᱚᱱᱟ ᱜᱤᱛᱤᱞ ᱩᱫ ᱥᱮ ᱪᱮᱫ ᱠᱚ ᱢᱮᱛᱟᱜ ᱟᱜᱼᱟ ᱚᱱᱟ ᱢᱤᱫ ᱴᱤᱡ
ᱧᱩᱛᱩᱢ ᱫᱚ ᱵᱟᱞᱤᱧ ᱵᱟᱲᱟᱭᱟ ᱟᱞᱤᱧ ᱦᱚᱸ ᱢᱟᱱᱮ ᱵᱮᱥᱴ ᱟᱹᱰᱤ ᱜᱦᱚᱱᱚ ᱜᱮ
ᱦᱩᱸ ᱦᱮᱸ ᱦᱮᱸ
ᱦᱮᱸ ᱦᱮᱸ ᱛᱟᱦᱞᱮ ᱚᱱᱛᱮ ᱫᱚ ᱪᱟᱥ ᱠᱚ ᱫᱚ ᱟᱨ ᱪᱮᱫ ᱪᱮᱫ ᱦᱩᱭᱩᱜ ᱜᱮᱭᱟ
ᱪᱟᱥ ᱠᱚᱫᱚ ᱟᱨ ᱪᱮᱫ ᱠᱚ ᱚᱱᱠᱟ ᱦᱩᱲᱩ ᱠᱚ ᱪᱟᱥ ᱦᱩᱭᱩᱜᱼᱟ ᱵᱟᱠᱷᱟᱱ ᱢᱟ ᱥᱚᱵᱡᱤ ᱠᱚ
ᱟᱪᱪᱷᱟ
ᱦᱩᱸ
ᱦᱮᱸ ᱥᱚᱵᱽᱡᱤ ᱠᱚ ᱫᱚ ᱵᱚᱞᱛᱮ ᱪᱮᱫ ᱠᱚ ᱪᱟᱥ ᱦᱩᱭᱩᱜ ᱜᱮᱭᱟ ᱞᱟᱹᱭ ᱵᱤᱱ
ᱵᱮᱸᱜᱟᱲ ᱠᱚ ᱟᱨ ᱫᱮ ᱠᱤ ᱵᱤᱞᱟᱹᱛᱤ ᱯᱚᱴᱚᱞ ᱠᱚ ᱟᱨ ᱦᱩᱭᱩᱜ ᱠᱟᱱᱟ ᱵᱷᱩᱸᱰᱤ ᱠᱚ ᱚᱱ ᱠᱟ ᱪᱟᱥ ᱦᱩᱭᱩᱜ ᱜᱮᱭᱟ ᱟᱨ ᱡᱚᱱ ᱡᱚᱱᱰᱨᱟ ᱠᱚ
ᱚᱱᱟ ᱠᱚ ᱪᱟᱥ ᱦᱩᱭᱩᱜ ᱜᱮᱭᱟ ᱛᱟᱦᱞᱮ ᱫᱟᱜ ᱨᱮᱱᱟᱜ ᱫᱚ ᱪᱮᱫ ᱛᱮ ᱫᱟᱜ ᱫᱚ ᱪᱮᱫ ᱛᱮ ᱠᱚ ᱤᱫᱤ ᱜᱮ ᱭᱟ
ᱫᱟᱜ ᱫᱚ ᱦᱚᱸ ᱱᱤᱛᱚᱜ ᱢᱟ ᱪᱮᱫ ᱞᱮᱠᱟ ᱢᱟᱥᱮ ᱟᱞᱮ ᱥᱮᱱ ᱫᱚ ᱱᱤᱛᱚᱜ ᱫᱚ ᱴᱮᱯ ᱫᱟᱜ ᱠᱚ ᱟᱲᱟᱜ ᱠᱟᱜᱼᱟ ᱱᱤᱛᱚᱜ ᱥᱮᱛᱟᱜ ᱥᱚᱢᱚᱭ ᱵᱟᱠᱷᱟᱱ ᱟᱹᱭᱩᱵ ᱴᱤᱠ ᱥᱚᱢᱚᱭ ᱫᱟᱜ ᱠᱚ‌ ᱦᱤᱡᱩᱜ ᱜᱮᱭᱟ
ᱟᱪᱪᱷᱟ ᱳ ᱚᱰᱮ ᱫᱟᱜ ᱛᱮᱜᱮ ᱦᱩᱭᱩᱜᱼᱟ ᱥᱮᱪᱮᱫ ᱚᱱᱟ ᱠᱚ ᱫᱚ
ᱦᱮᱸ ᱦᱮᱸ
ᱞᱤᱫᱤᱧ ᱡᱮ ᱚᱱᱟ ᱴᱮᱯ ᱫᱟᱜ ᱛᱮ ᱜᱮ ᱢᱟᱱᱮ ᱯᱟᱣᱟ ᱠᱚ ᱦᱩᱭᱩᱜ ᱜᱮᱭᱟ ᱵᱟᱝ
ᱦᱚᱸ
ᱵᱷᱟᱹᱜᱤ ᱜᱮᱭᱟ ᱚᱱᱟ ᱠᱚ ᱦᱚᱸ ᱴᱮᱯ ᱫᱟᱜ ᱠᱷᱚᱱ
ᱦᱩᱸ ᱦᱩᱸ
ᱱᱚ ᱛᱮ ᱦᱚᱸ ᱴᱮᱯ ᱫᱟᱜ ᱠᱚ ᱦᱚᱸ ᱵᱟᱹᱱᱩᱜᱼᱟ ᱚᱱᱮ ᱪᱤᱠᱟᱧ ᱞᱟᱹᱭ ᱟ ᱱᱚ ᱛᱮ ᱫᱚ ᱢᱟᱱᱮ ᱥᱳᱞᱟᱨ ᱠᱚ ᱠᱚ ᱵᱟᱹᱭ ᱥᱟᱹᱣ ᱜᱮᱭᱟ ᱥᱳᱞᱟᱨ
ᱟᱪᱪᱷᱟ
ᱛᱟ ᱯᱚ‌ᱨᱮ ᱥᱳᱞᱟᱨ ᱢᱮᱱᱟᱜᱼᱟ ᱛᱟᱨ ᱨᱮ ᱯᱨᱚᱛᱤᱴᱤ ᱜᱷᱚᱨᱮ ᱜᱷᱚᱨᱮ ᱞᱟᱹᱭ ᱜᱟᱱᱚᱜᱼᱟ ᱢᱤᱱᱤ ᱡᱚᱛᱚ ᱦᱚᱲᱟᱜᱼᱟ
ᱢᱟᱱᱮ ᱠᱚᱞ ᱜᱮ ᱮᱢᱚᱱ ᱢᱟᱱᱮ ᱯᱨᱚᱵᱮᱞᱮᱢ ᱠᱚ ᱫᱟᱜ ᱡᱟᱯᱩᱫ ᱦᱮᱸᱥᱮ ᱡᱩᱫᱤ ᱴᱷᱤᱠ ᱵᱟᱭ ᱥᱤᱛᱩᱝᱟ ᱠᱟᱨᱮᱱ ᱡᱩᱫᱤ ᱵᱟᱝ ᱛᱟᱦᱮ ᱱᱟ ᱛᱟᱯᱚ ᱨᱮ ᱡᱩᱫᱤ ᱵᱟᱭ ᱥᱤᱛᱩᱝᱟ ᱛᱟᱦᱚᱞᱮ ᱫᱟᱜ ᱫᱚᱢᱮ ᱥᱚᱝ ᱠᱚᱴᱚᱜᱼᱟ
ᱢᱟᱱᱮ ᱡᱚᱛᱚ ᱢᱤᱱᱤ ᱠᱟᱜ ᱟᱠᱚ ᱥᱮ ᱟᱫᱚ ᱠᱚᱞ ᱨᱮᱱᱟᱜ ᱞᱮᱭᱟᱨ ᱛᱟᱦᱮ ᱱᱟ ᱛᱤᱱᱟᱹᱜ ᱴᱟ ᱠᱚ ᱠᱷᱟᱹᱨᱩ ᱠᱚ ᱫᱟᱜ ᱜᱮ ᱡᱤᱫᱤ ᱠᱷᱚᱞ ᱫᱟᱜ ᱜᱮ ᱵᱟᱭ ᱛᱤᱭᱟᱹᱜ ᱫᱟᱲᱮᱭᱟᱜ ᱠᱟᱱᱟ
ᱩᱸ ᱦᱩᱸ
ᱛᱟᱦᱞᱮ ᱟᱹᱛᱩ ᱢᱟᱱᱮ ᱛᱤᱱᱟᱹᱜ ᱚᱲᱟᱜ ᱯᱮ ᱦᱩᱭᱩᱜ ᱜᱮᱭᱟ ᱟᱹᱛᱩ ᱛᱤᱱ ᱢᱟᱨᱟᱝ ᱟᱹᱛᱩ ᱛᱟᱯᱮ ᱨᱟᱥᱤ ᱟᱹᱛᱩ ᱥᱮ ᱱᱚᱨᱢᱟᱞ
ᱟᱪᱪᱷᱟ
ᱦᱮᱸ
ᱵᱟᱞᱤᱧ ᱟᱡᱚᱢ ᱞᱮᱫ
ᱞᱟᱹᱭ ᱫᱟᱞᱤᱧ ᱡᱮ ᱨᱟᱥᱤ ᱟᱹᱛᱩ ᱛᱟᱯᱮ ᱥᱮ ᱱᱚᱨᱢᱟᱞ
ᱟᱞᱮᱭᱟᱜ ᱨᱟᱥᱤ ᱟᱹᱛᱩ ᱜᱮ
ᱟᱪᱪᱷᱟ ᱚᱸᱰᱮ ᱢᱚᱴ ᱛᱤᱱᱟᱹᱜ ᱚᱲᱟᱜ ᱦᱩᱭᱩᱜ ᱜᱮᱭᱟ
ᱦᱟᱸ
ᱚᱰᱮ ᱜᱮ ᱛᱤᱱᱟᱹᱜ ᱚᱲᱟᱜ ᱠᱚ ᱢᱮᱱᱟᱜ ᱠᱚᱜᱮᱭᱟ ᱛᱟᱣ
ᱚᱲᱟᱜ ᱠᱚ ᱤᱱᱠᱟᱹ ᱢᱤᱫ ᱥᱟᱭ ᱜᱟᱱ ᱫᱚ ᱦᱩᱭ ᱜᱚᱫᱚ ᱯᱟᱞᱮ
ᱟᱪᱪᱷᱟ
ᱦᱩᱸ
ᱵᱷᱟᱹᱜᱮ ᱚᱱᱠᱟ ᱠᱟᱛᱮ ᱦᱩᱭᱩᱜ ᱜᱮᱭᱟ
ᱦᱮᱸ ᱛᱚ
ᱱᱚᱛᱮ ᱢᱟ ᱦᱮ ᱢᱮᱱᱟᱜᱼᱟ ᱟᱛᱳ ᱢᱟᱱᱮ ᱟᱹᱰᱤ ᱩᱛᱟᱹᱨ ᱜᱮ ᱚᱲᱟᱜ ᱢᱮᱱᱟᱜᱼᱟ ᱦᱩᱸ ᱠᱤᱱᱛᱩ ᱢᱟᱱᱮ ᱦᱟᱸᱰᱮ ᱱᱚᱰᱮ ᱚᱲᱟᱜ ᱱᱚᱛᱮ ᱫᱚ
ᱩᱸ ᱦᱩᱸ
ᱨᱟᱥᱤ ᱟᱹᱛᱩ ᱫᱚ ᱱᱚᱝᱠᱟᱱ ᱫᱚ ᱵᱟᱝ ᱡᱤᱞᱤᱝ ᱜᱮ ᱱᱮᱛᱟᱨ ᱫᱚ ᱵᱟᱝ ᱢᱟᱱᱮ ᱦᱟᱰᱮ ᱱᱟᱥᱮ ᱚᱲᱟᱜ ᱛᱟᱠᱚ
ᱠᱷᱟᱴ ᱮ
ᱛᱟᱞᱦᱮ ᱡᱚᱢ ᱵᱟᱲᱟ ᱠᱮᱜ-ᱟ ᱵᱤᱱ ᱥᱮ ᱵᱟᱝ?
ᱵᱟᱝᱜᱮ ᱡᱚᱢ ᱵᱟᱲᱟ ᱢᱟ ᱟᱹᱣᱨᱤᱜ-ᱟ ᱪᱚᱸᱫᱟ ᱵᱟᱲᱟ ᱪᱟᱹᱞᱩ ᱠᱟᱱᱟ
ᱦᱳᱭ ᱵᱷᱟᱹᱜᱮ ᱜᱮ ᱢᱟᱱᱮ ᱚᱞᱚᱜ ᱜᱮᱭᱟᱵᱤᱱ ᱥᱮ ᱥᱮ ᱮᱠᱷᱚᱱ ᱫᱚ ᱵᱟᱵᱤᱱ ᱚᱞᱚᱜ ᱠᱟᱱᱟ ᱟᱫᱚ?
ᱦᱩᱸ ᱯᱟᱲᱦᱟᱣ ᱠᱚᱫᱚ ᱵᱟᱨᱦᱮ ᱥᱮᱫ ᱨᱮᱜᱮ ᱢᱮᱱᱟᱜ ᱞᱤᱧᱟ ᱟᱹᱞᱤᱧ ᱫᱚ
ᱟᱪᱪᱷᱟ
ᱦᱩᱸ ᱵᱟᱨᱦᱮ ᱥᱮᱫ ᱨᱮᱜᱮ ᱛᱟᱦᱮᱸᱱ ᱠᱟᱛᱮ ᱟᱵᱚ ᱪᱤᱠᱤ ᱛᱮᱜᱮᱞᱤᱧ ᱯᱟᱲᱦᱟᱜ ᱠᱟᱱᱟ
ᱦᱳᱭ ᱱᱮᱦᱚᱨᱚ ᱢᱟᱱᱮ ᱵᱟᱭᱨᱮ ᱥᱤᱜ ᱜᱮᱢ ᱛᱟᱸᱦᱮᱱ ᱠᱟᱱᱟ ᱵᱩ
ᱪᱮᱫ ᱵᱤᱱ ᱞᱟᱹᱭ ᱠᱮᱫᱟ?
ᱟᱹᱞᱤᱧ ᱦᱚᱸ ᱢᱟᱱᱮ ᱵᱟᱭᱨᱮ ᱥᱮᱜ ᱜᱮᱞᱤᱧ ᱛᱟᱦᱮᱱ ᱜᱮᱭᱟᱞᱤᱧ ᱢᱟᱱᱮ ᱛᱟᱦᱮᱱ ᱜᱮᱠᱚ ᱡᱚᱛᱚ ᱜᱮ ᱵᱟᱭᱨᱮ ᱥᱮᱫ ᱚᱞᱚᱜ ᱠᱤᱨᱟᱹ ᱫᱚ ᱚᱱᱮ ᱚᱲᱟᱜ ᱠᱷᱚᱱ ᱛᱚ ᱵᱟᱝ ᱦᱳᱭᱳᱜ ᱠᱟᱱᱟ ᱛᱚ ᱚᱞᱚᱜ ᱠᱚᱫᱚ
ᱦᱮᱸ ᱛᱚ
ᱦᱮᱸ ᱢᱟᱱᱮ ᱯᱨᱚᱵᱞᱮᱢ-ᱚᱜ ᱠᱟᱱᱟ ᱟᱥᱟ ᱡᱟᱣᱟ
ᱦᱩᱸ
ᱛᱟᱦᱟ ᱡᱚᱢᱧᱩ ᱮᱱᱟᱜ ᱢᱤᱫᱴᱟᱝ ᱯᱚᱵᱞᱮᱢ ᱢᱟᱱᱮ ᱢᱮᱥ ᱵᱤᱱ ᱛᱟᱦᱮᱱᱟ ᱥᱮ ᱦᱳᱥᱴᱮᱞ ᱠᱚᱲᱮ ᱵᱤᱱ ᱛᱟᱦᱮᱱᱟ ᱟᱵᱤᱱ?
ᱚ ᱢᱮᱥ ᱠᱚᱨᱮ
ᱟᱪᱪᱷᱟ ᱢᱮᱥᱟ ᱟᱨ ᱦᱳᱥᱴᱮᱞ ᱛᱚᱯᱷᱟᱛ ᱫᱚ ᱪᱤᱠᱟ ᱚᱱᱟ ᱪᱤᱠᱟ ᱢᱟᱱᱮ ᱛᱚᱯᱷᱟᱛ ᱢᱟᱱᱮ ᱰᱤᱯᱷᱟᱨᱮᱱᱥ ᱪᱮᱜ ᱠᱟᱱᱟ?
ᱰᱤᱯᱷᱟᱨᱮᱱᱥ ᱛᱚ ᱦᱳᱥᱴᱮᱞ ᱨᱮᱫᱚ ᱯᱩᱨᱟ ᱦᱳᱥᱴᱮᱞ ᱨᱮᱦᱚᱸᱚᱢ ᱛᱟᱦᱮᱱᱟ ᱥᱮ ᱤᱱᱠᱟᱹᱜᱮ ᱡᱮ ᱢᱮᱥ ᱨᱮᱦᱚᱸ ᱤᱱᱠᱟᱹᱜᱮᱛᱚ ᱢᱮᱥ ᱨᱮᱫᱚ ᱟᱢ ᱱᱤᱡᱮ ᱦᱚᱸ ᱪᱚᱸᱫᱟ ᱠᱟᱛᱮᱢ ᱡᱚᱢ ᱫᱟᱲᱮᱭᱟᱜ ᱜᱮᱭᱟ ᱤᱱᱟᱹ
ᱨᱚᱲ ᱵᱟᱝ ᱟᱸᱡᱚᱢᱚᱜ ᱠᱟᱱᱟ
ᱟᱹᱞᱤᱧ ᱞᱤᱧ ᱢᱮᱱᱮᱫᱟ ᱢᱮᱥ ᱨᱮᱫᱚ ᱟᱢ ᱠᱷᱩᱫ ᱪᱚᱸᱫᱟ ᱠᱟᱛᱮᱢ ᱡᱚᱢ ᱫᱟᱲᱮᱭᱟᱜᱼᱟ
ᱦᱳᱭ ᱦᱳᱭ ᱦᱳᱭ
ᱦᱟᱢ ᱛᱤᱱᱨᱮ ᱪᱮᱫ ᱠᱩᱥᱤᱭᱜᱟᱢ ᱡᱚᱢ ᱥᱟᱱᱟ ᱠᱮᱫ ᱢᱮ ᱵᱮᱱᱟᱣ ᱠᱟᱛᱮᱢ ᱡᱚᱢ ᱫᱟᱲᱮᱭᱟᱜᱼᱟ, ᱦᱳᱥᱴᱮᱞ ᱨᱮᱫᱚ ᱵᱟᱝ-ᱟ, ᱟᱠᱚ ᱡᱟᱦᱟᱸ ᱠᱚ ᱵᱮᱱᱟᱣᱟ ᱚᱱᱟ ᱡᱚ ᱡᱚᱢ ᱛᱮ ᱟᱢ ᱦᱩᱭᱟᱢ ᱜᱮᱭᱟ
ᱦᱮᱸ ᱦᱮᱸᱟᱨ ᱚᱱᱟ ᱦᱚᱸ ᱛᱟᱯᱚᱨᱮ ᱡᱩᱫᱤ ᱦᱳᱥᱴᱮᱞ ᱨᱮᱫᱚ ᱚᱱᱮ ᱛᱤᱱ ᱫᱷᱟᱣ ᱠᱚ ᱮᱢᱚᱜ ᱜᱮᱭᱟ? ᱵᱟᱨ ᱵᱮᱞᱟ ᱥᱮ ᱯᱮ ᱵᱮᱞᱟ ᱜᱮ
ᱦᱩᱸ ᱵᱟᱨ ᱵᱟᱨ ᱫᱷᱟᱣ ᱜᱮ ᱠᱚ ᱢᱚᱜᱟ ᱥᱮ ᱛᱟ
ᱛᱟᱯᱚᱨᱮ ᱚᱱᱟ ᱡᱩᱫᱤ ᱚᱱᱟ ᱴᱟᱭᱤᱢ ᱪᱷᱟᱲᱟ ᱫᱚ ᱵᱟᱢ ᱧᱟᱢ-ᱟ ᱟᱨ ᱮᱠ ᱢᱤᱥ ᱨᱮᱫᱚ ᱡᱚᱠᱷᱚᱱ ᱨᱮᱸᱜᱮᱡ ᱠᱮᱫ ᱢᱮᱭᱟ ᱛᱚᱠᱷᱚᱱ ᱜᱮᱢ ᱡᱚᱢ ᱫᱟᱲᱮᱜ-ᱟ ᱤᱥᱤᱱ ᱠᱟᱛᱮ ᱟᱨ ᱵᱚᱛᱚᱨ ᱜᱤᱫᱽᱨᱟᱹ ᱢᱮᱱᱟᱜ ᱠᱚᱣᱟ ᱚᱱᱮ ᱦᱳᱥᱴᱮᱞ ᱠᱚᱨᱮ ᱛᱟᱦᱮᱱ ᱜᱮᱭᱟ ᱠᱚ ᱩᱱᱠᱩ
ᱦᱩᱸ
ᱦᱳᱭ ᱯᱩᱭᱞᱩ ᱨᱮ ᱫᱚ ᱟᱫᱚ ᱪᱤᱜᱠᱟ ᱚᱥᱴᱮᱞ ᱨᱮ ᱫᱚ ᱛᱟᱦᱮᱸᱱ ᱛᱮᱵᱚᱱ ᱵᱟᱝ ᱵᱩᱪᱚᱜ ᱠᱟᱱᱟ ᱡᱚᱢ ᱠᱚᱫᱚ ᱚᱱᱮ ᱴᱷᱤᱠ ᱱᱟᱯᱟᱭ ᱜᱮ ᱦᱩᱭᱩᱜ ᱠᱟᱱ ᱛᱟᱠᱚᱣᱟ?
ᱦᱩᱸ ᱦᱚᱭᱸ ᱡᱚᱢ ᱧᱩ ᱠᱚᱫᱚ ᱱᱟᱯᱟᱭ ᱜᱮᱠᱚ ᱮᱢᱚᱜᱼᱟ ᱟᱫᱚ ᱚᱱᱮ ᱚᱱᱠᱟ
ᱛᱟᱨᱯᱚᱨ ᱱᱤᱡᱮᱨᱯᱚᱨ ᱱᱤᱡ ᱫᱟᱭᱤᱛᱚ ᱛᱷᱟᱠᱟ ᱫᱚᱨᱠᱟᱨ
ᱦᱩᱸ ᱦᱩᱸ
ᱦᱮᱸ
ᱟᱨ ᱛᱟᱨᱟ ᱠᱚᱢᱟ ᱚᱲᱟᱜ ᱨᱮᱵᱚ ᱯᱟᱹᱨᱠᱟᱹᱣ ᱠᱚᱜᱼᱟ ᱥᱮ ᱢᱟᱱᱮ ᱢᱤᱫᱴᱤᱡ ᱯᱟᱹᱨᱠᱟᱹᱣ ᱛᱟᱵᱚ ᱛᱟᱦᱮᱸ ᱠᱚᱜᱼᱟ ᱠᱤ ᱟᱬᱜᱟᱛ ᱨᱮ ᱫᱟᱠᱟ ᱡᱚᱢ ᱠᱚ ᱟᱨ ᱦᱳᱥᱴᱮᱞ ᱨᱮ ᱡᱩᱫᱤ ᱵᱤᱞᱚᱢ ᱠᱟᱛᱮ ᱠᱚ ᱮᱢᱚᱜᱼᱟ ᱛᱚ ᱚᱱᱟᱜ ᱨᱮᱸᱜᱮᱡ ᱛᱮ ᱵᱟᱢ ᱛᱟᱦᱮᱸ ᱫᱟᱲᱮᱭᱟᱜᱼᱟ ᱾ ᱦᱮᱸ
ᱦ ᱢᱟᱱᱮ ᱱᱤᱡᱮᱨ ᱫᱟᱹᱭᱛᱚ ᱢᱤᱫᱴᱟᱝ ᱛᱟᱦᱮᱱᱟ
ᱦᱮ
ᱥᱤᱨᱟ ᱦᱚᱢ ᱥᱮᱲᱟᱭᱟ ᱡᱚᱛᱚ ᱠᱤᱪᱷᱩ ᱜᱮ ᱢᱚᱱᱮ ᱧᱮᱞᱞᱟᱵᱤᱱ ᱡᱮ ᱠᱟᱹᱴᱤᱡ ᱠᱟᱹᱴᱤᱡ ᱠᱚ ᱢᱮᱱᱟᱜ ᱠᱚᱣᱟ ᱚᱥᱴᱮᱞ ᱠᱚ ᱛᱟᱦᱮᱱᱟ ᱩᱱᱠᱩ ᱠᱷ ᱢᱟᱱᱮ ᱞᱟᱹᱭᱞᱤ ᱵᱷᱟᱜᱤ ᱜᱮ ᱠᱟᱨᱚᱱ ᱟᱛᱳ ᱨᱮ ᱫᱷ ᱵᱟᱟᱭᱨᱮ ᱪᱤᱱᱛᱟ ᱦᱮ ᱠᱷᱟᱱᱛᱮ ᱠᱤ ᱫᱷᱮ ᱢᱟᱱᱮ ᱟᱭᱟᱜ ᱱᱤᱡᱮ ᱫᱚ ᱱᱤᱡᱮᱜ ᱜᱮ ᱠᱟᱪᱷᱟ ᱠᱟᱪᱟᱣ ᱡᱚᱢ ᱴᱟᱭᱤᱢ ᱨᱮ ᱢᱤᱫᱴᱟᱝ ᱨᱩᱴᱤᱱ ᱵᱮᱱᱟᱜ ᱛᱟᱭᱟ ᱥᱮ
ᱦᱮᱸ
ᱵᱩᱡᱽ ᱪᱟᱭ ᱱᱤᱡᱮ ᱱᱤᱡᱮ ᱛᱮᱜᱮ ᱡᱮᱧᱮᱞ ᱨᱮᱱ ᱫᱚ ᱚᱠᱚᱭ ᱵᱟᱹᱱᱩᱜᱼᱟ ᱤᱧ ᱱᱤᱡᱮᱛᱮ ᱜᱮ ᱵᱟᱜᱟᱣ ᱦᱳᱭᱳᱜ ᱛᱤᱧᱟ ᱡᱚᱛᱚ ᱠᱤᱪᱷᱩ ᱡᱤᱱᱤᱥ ᱫᱚ ᱱᱮᱛᱟᱨ ᱴᱟᱭᱤᱯ ᱫᱚ ᱥᱤᱞᱟᱹ ᱦ ᱢᱮᱱᱟᱜᱼᱟ
ᱦᱮᱸ
ᱟᱪᱪᱷᱟ
ᱮ
ᱛᱚ ᱢᱟ ᱚᱠᱛᱚ ᱦᱩᱭᱮᱱᱟ
ᱚ
ᱦᱮᱸ ᱟᱨ
ᱦᱮᱞᱳ